ᱦᱮᱞᱳ᱾
ᱦᱚᱸ᱾
ᱟᱸᱡᱚᱢᱚᱜ ᱠᱟᱱ ᱜᱮᱭᱟ?
ᱦᱮᱸ ᱟᱸᱡᱚᱢᱚᱜ ᱠᱟᱱ ᱜᱮᱭᱟ᱾
ᱦᱮ ᱡᱚᱦᱟᱨ ᱜᱮ᱾
ᱡᱚᱦᱟᱨ ᱜᱮ᱾
ᱪᱮᱫ ᱵᱤᱱ ᱪᱮᱠᱟᱭᱮᱫᱼᱟ?
ᱪᱮᱫ ᱦᱚᱸ ᱵᱟᱝ, ᱫᱩᱲᱩᱵ ᱵᱟᱲᱟ ᱦᱩᱭ ᱟᱠᱟᱱᱟ᱾
ᱚ ᱦᱚᱸ ᱪᱮᱞᱮᱠᱟ ᱢᱮᱱᱟᱜ ᱵᱟᱲᱟ ᱵᱤᱱᱟ? ᱟ ᱪᱮᱫ ᱦᱩᱸ ᱵᱟᱹᱧ ᱪᱮ ᱠᱟᱹᱡ ᱧᱚᱜ ᱤᱧ ᱫᱩᱲᱩᱵ ᱟᱠᱟᱱᱟ, ᱪᱮᱫᱮ ᱞᱮᱠᱟ ᱢᱮᱱᱟᱜ ᱵᱟᱲᱟ ᱵᱤᱱᱟ? ᱚᱲᱟᱜ ᱠᱚᱨᱮ ᱪᱮᱞᱮᱠᱟ ᱢᱮᱱᱟᱜ ᱵᱟᱲᱟ ᱯᱮᱭᱟ?
ᱦᱸ ᱡᱚᱛᱚ ᱜᱮ ᱱᱟᱦᱟᱜ ᱱᱟᱯ ᱜᱮ ᱢᱮᱱᱟᱜ ᱞᱤᱭᱟ, ᱟᱨ ᱟᱯ ᱠᱚᱜᱮ ᱪᱮᱫ ᱞᱮᱠᱟ ᱢᱮᱱᱟᱜ ᱯᱼᱼ ᱯᱮᱭᱟ?
ᱦᱚᱸ ᱱᱟᱯᱟᱭ ᱵᱟᱲᱟ ᱜᱮ ᱟᱞᱮ ᱦᱚᱸ ᱢᱮᱱᱟᱜ ᱞᱮᱭᱟ ᱱᱤᱛᱚᱜ ᱫᱷᱟᱹᱵᱤᱡ ᱛᱮ᱾ ᱟᱨ ᱫᱟᱜ ᱡᱟᱹᱯᱩᱫ ᱠᱚᱫᱚ?
ᱦᱩᱸ ᱫᱟᱜ ᱡᱟᱯᱩᱫ ᱠᱚᱢᱟ ᱦᱩᱭᱩᱜ ᱠᱟᱱ᱾
ᱦᱚᱸ ᱦᱚᱸ ᱦᱳᱭᱛᱚ ᱟᱨ ᱵᱟᱫᱽ ᱵᱟᱹᱫᱽ ᱠᱟᱹᱢᱤ ᱠᱚᱫᱚ ᱛᱤᱱᱟᱹᱜ ᱡᱮᱞᱤᱧ ᱠᱮ-ᱟ ᱯᱮ?
ᱵᱟᱹᱫᱽ ᱠᱟᱹᱢᱤ ᱠᱚ, ᱵᱟᱹᱫᱽ ᱠᱟᱹᱢᱤ ᱠᱚᱢᱟ ᱪᱟᱹᱞᱩᱣᱟᱠᱟᱱ ᱜᱮᱭᱟ ᱟᱞᱮ ᱠᱚᱢᱟ ᱚᱲᱟᱜ ᱨᱮᱢᱟ ᱵᱟᱹᱱᱩᱜ ᱞᱮᱭᱟ ᱵᱟᱦ ᱨᱮ ᱢᱮᱱᱟᱜ ᱞᱮᱭᱟ᱾
ᱟᱪᱪᱷᱟ ᱦᱳᱭᱛᱳ ᱚᱱᱠᱟᱜᱮ ᱡᱚᱛᱚ ᱦᱚᱲ ᱜᱮ᱾
ᱟᱨ ᱟᱹᱵᱤᱱ ᱡᱩᱫᱤ ᱪᱮᱫ ᱡᱟᱦᱱᱟᱜ ᱥᱟᱛᱟᱢ ᱵᱤᱱ ᱩᱭᱦᱟᱹᱨ ᱟᱠᱟᱫ ᱠᱷᱟᱱ ᱫᱚ ᱞᱟᱹᱭ ᱵᱤᱱ᱾ ᱚᱱᱟ ᱵᱟᱨᱮ ᱛᱮᱞᱟᱝ ᱜᱟᱯᱟᱞ ᱢᱟᱨᱟᱜ-ᱟ᱾
ᱟᱵᱟ ᱟᱹᱞᱤᱧ ᱢᱟ ᱵᱟᱞᱤᱧ ᱩᱭᱦᱟᱹᱨᱟ ᱠᱟᱱᱟ ᱢᱟ ᱟᱹᱵᱤᱱ ᱜᱮ ᱞᱟᱹᱭ ᱵᱤᱱ᱾
ᱟᱯᱮ ᱥᱮᱫ ᱫᱚ ᱵᱩᱨᱩ ᱠᱚ ᱢᱮᱱᱟᱜ-ᱟ ᱥᱮ ᱵᱟᱝᱟ?
ᱦᱩᱸ ᱵᱩᱨᱩ ᱠᱚ ᱢᱮᱱᱟᱜ ᱜᱮᱭᱟ, ᱟᱫᱚ ᱥᱩᱨ ᱨᱮᱫᱚ ᱵᱟᱝᱟ ᱥᱟᱺᱜᱤᱧ ᱧᱚᱜ ᱜᱮᱭᱟᱞᱮ ᱵᱩᱨᱩ
ᱟᱪᱪᱷᱟ ᱵᱩᱨᱩ ᱧᱩᱛᱩᱢ ᱠᱩᱵᱤᱱ ᱵᱟᱲᱟᱭ ᱟᱠᱟᱫᱼᱟ ᱥᱮ ᱵᱟᱝ-ᱟ?
ᱵᱩᱨᱩ ᱧᱩᱛᱩᱢ ᱠᱚᱜᱼᱟ ᱵᱩᱨᱩ ᱧᱩᱛᱩᱢ ᱦᱚᱸ ᱵᱟᱰᱟᱭ ᱜᱮᱭᱟᱞᱤᱧ ᱚᱱᱠᱟ ᱢᱮᱱᱟᱜᱼᱟ ᱱᱟᱜ ᱡᱟᱦᱟ ᱤᱱᱠᱟᱹ ᱥᱩᱨ ᱥᱟᱺᱜᱤᱧ ᱠᱚᱨᱮ᱾
ᱟᱪᱪᱷᱟ ᱟᱨ ᱩᱫ ᱠᱚ ᱚᱢᱟᱱᱚᱜ-ᱟ ᱪᱮ ᱵᱟᱝᱟ?
ᱩᱫ ᱠᱚᱫᱚ ᱚᱢᱚᱱᱚᱜ ᱜᱮᱭᱟ᱾
ᱚ ᱦᱚᱸ ᱦᱳᱭᱛᱚ᱾
ᱟᱨ ᱯᱟᱨᱟᱵᱽ ᱵᱟᱲᱟᱜᱼᱟ ᱪᱮ ᱯᱮ ᱵᱟᱝᱟ ᱟᱯᱮ ᱥᱮᱫ ᱫᱚ?
ᱦᱩᱸ ᱯᱟᱨᱟᱵᱚᱜ ᱜᱮᱭᱟᱞᱮ᱾
ᱚ ᱦᱚᱸ ᱪᱮᱫ ᱠᱚᱯᱮ ᱯᱟᱨᱟᱵᱚᱜᱼᱟ ᱞᱟᱹᱭ ᱧᱚᱜᱟᱵᱤᱱ ᱦᱩᱱᱟᱹᱝ?
ᱯᱟᱨᱟᱵ ᱠᱚᱣᱟ ᱚᱱᱠᱟ ᱱᱟᱣᱟ ᱥᱮᱨᱢᱟ ᱠᱚ ᱦᱩᱭᱩᱜ ᱜᱮᱭᱟ ᱵᱟᱦᱟ ᱵᱚᱸᱜᱟ ᱠᱚ ᱥᱚᱨᱦᱟᱭ ᱠᱚ᱾ ᱢᱟᱜ ᱵᱚᱸᱜᱟ ᱠᱚ ᱥᱟᱠᱨᱟᱛ ᱠᱚ᱾ ᱚᱱᱠᱟᱜ ᱜᱮ ᱟᱹᱰᱤᱜᱟᱱ ᱯᱚᱨᱟᱵ ᱠᱚ ᱦᱩᱭᱩᱜ ᱜᱮᱭᱟ᱾
ᱵᱟᱦᱟ ᱫᱚ ᱛᱤᱱᱟᱹᱜ ᱢᱟᱦᱟ ᱱᱟᱜ ᱯᱮ ᱯᱟᱨᱚᱵᱚᱜᱼᱟ ᱟᱯᱮ ᱫᱚ?
ᱯᱮ ᱢᱟᱦᱟ᱾
ᱟᱛᱮ ᱢᱟᱦᱟ ᱟᱪᱪᱷᱟ ᱦᱳᱭᱛᱚ
ᱟᱨ ᱟᱯᱮ ᱥᱮᱫ ᱫᱚ ᱱᱟᱜ ᱵᱩᱨᱩ ᱠᱚ ᱢᱮᱱᱟᱜ-ᱟ ᱪᱮ ᱵᱟᱹᱱᱩᱜᱼᱟ?
ᱢᱮᱱᱟᱜ ᱜᱮᱭᱟ ᱟᱞᱮ ᱥᱮᱫ ᱦᱚᱸ᱾
ᱦᱩᱸ ᱚᱝᱠᱟ
ᱦᱳᱭ ᱟᱫᱚ ᱥᱟᱸᱜᱤᱧ ᱨᱮ ᱢᱮᱱᱟᱜᱼᱟ᱾
ᱦᱮᱸᱛᱚ
ᱚ
ᱮᱱᱠᱷᱟᱱ ᱥᱟᱦᱟᱱ ᱥᱟᱠᱟᱢ ᱠᱚᱫᱚ ᱪᱮᱫ ᱞᱮᱠᱟ?
ᱟᱻᱟ ᱵᱤᱡᱟᱹᱛᱟᱲᱟ ᱦᱟᱴ ᱥᱮᱫ ᱠᱷᱚᱱ ᱜᱮᱞᱮ ᱟᱹᱜᱩᱭᱟ